ᱦᱮᱞᱳ
ᱦᱚᱸ ᱦᱮᱞᱳ ᱡᱚᱦᱟᱨ ᱜᱤ ᱜᱚᱢᱠᱮ ᱾
ᱦᱮᱸ ᱡᱚᱦᱟᱨ ᱜᱮ ᱥᱟᱹᱜᱩᱱ ᱥᱮᱛᱟᱜ ᱾
ᱦᱮᱸ ᱥᱟᱹᱜᱩᱱ ᱥᱮᱛᱟᱜ ᱡᱚᱦᱟᱨ ᱾
ᱦᱮᱸ ᱛᱟᱦᱚᱞᱮ ᱟᱯᱮᱥᱮᱡ ᱫᱟᱜ ᱵᱟᱲᱟ ᱮᱫᱟᱭ ᱥᱮ ᱵᱟᱝ?
ᱦᱮᱸ ᱟᱞᱮ ᱥᱮᱫ ᱫᱚ ᱟᱸᱻ ᱢᱟᱱᱮ ᱢᱚᱴᱟ ᱢᱩᱴᱤ ᱛᱤᱦᱤᱧ ᱧᱤᱫᱟᱹ ᱠᱷᱚᱱᱮ ᱫᱟᱜ ᱵᱟᱲᱟ ᱠᱮᱫᱟ ᱾ ᱟᱨ ᱥᱮᱛᱟᱜ ᱦᱟᱹᱨᱤᱡ ᱟᱹᱰᱤ ᱠᱟᱯᱷᱤ ᱜᱮᱭ ᱫᱟᱜ ᱵᱟᱲᱟ ᱠᱮᱫᱟ ᱛᱚ ᱟᱹᱰᱤ ᱡᱷᱚᱢᱚᱨ ᱜᱤ ᱫᱟᱜ ᱵᱟᱲᱟ ᱠᱮᱫᱟ ᱾
ᱦᱩᱸᱻ
ᱛᱚᱵᱮ ᱵᱩᱡᱷᱟᱹᱜ ᱠᱟᱱᱟ ᱱᱚᱝᱠᱟ ᱠᱟᱛᱮ ᱫᱟᱜ ᱵᱟᱲᱟ ᱠᱮᱫᱟ ᱚᱠᱛᱚ ᱵᱩᱡᱷᱟᱹᱜ ᱠᱟᱱᱟ ᱱᱮᱥ ᱫᱚ ᱯᱟᱥᱮᱡ ᱟᱹᱰᱤ ᱢᱚᱡᱽ ᱛᱮᱵᱚᱱ ᱨᱚᱦᱚᱭ ᱫᱟᱲᱮᱜᱼᱟ ᱦᱳᱲᱳ ᱦᱳᱲᱳ ᱠᱩ ᱾
ᱦᱮᱸ ᱾
ᱟᱫᱚ ᱛᱟᱭ ᱛᱟᱭᱚᱢ ᱵᱤᱫᱟᱹᱞ ᱛᱮᱦᱚᱸ ᱥᱮ ᱦᱳᱲᱳ ᱨᱚᱦᱚᱭ ᱥᱤᱡᱮᱱ ᱚᱠᱛᱮ ᱨᱮᱦᱚᱸ ᱡᱩᱫᱤ ᱢᱚᱡᱽ ᱛᱮ ᱡᱩᱫᱤ ᱫᱟᱜ ᱟᱵᱚᱱᱟ ᱛᱚᱵᱮ ᱟᱹᱰᱤ ᱜᱟᱱ ᱜᱮ ᱯᱟᱥᱮᱡ ᱢᱚᱡᱽ ᱛᱮ ᱦᱟᱸᱜ ᱵᱚᱱ ᱨᱚᱦᱚᱭ ᱫᱟᱲᱮᱭᱟᱜᱼᱟ ᱾
ᱦᱮᱸ ᱛᱟᱦᱚᱞᱮ ᱛᱚᱞᱟ ᱠᱚᱫᱚ ᱯᱮ ᱛᱚᱞᱟ ᱥᱟᱹᱛ ᱵᱟᱲᱟ ᱣᱟᱠᱟᱫᱽ ᱭᱟ ᱾
ᱦᱮᱸ ᱦᱮᱸ ᱥᱟᱹᱛ ᱵᱟᱲᱟ ᱠᱮᱫᱟᱞᱮ ᱟᱨ ᱟᱯᱮ ᱥᱮᱫ ᱜᱮ ᱦᱟᱸᱜ ᱪᱮᱫ ᱞᱮᱠᱟ‌ ᱾
ᱟᱞᱮᱥᱮᱫ ᱦᱚᱸ ᱛᱚᱞᱟ ᱠᱚᱫᱚ ᱥᱟᱹᱛ ᱵᱟᱲᱟ ᱦᱩᱭ ᱟᱠᱟᱱᱟ ᱢᱟᱱᱮ ᱵᱟᱹᱫ ᱵᱟᱹᱭᱦᱟᱹᱲ ᱵᱟᱨᱭᱟ ᱢᱮᱱᱟᱜ ᱛᱚ ᱟᱫᱚ ᱵᱟᱹᱭᱦᱟᱹᱲ ᱛᱮᱫ ᱛᱚᱞᱟ ᱦᱩᱭ ᱟᱠᱟᱱᱟ ᱟᱨ ᱵᱟᱹᱫᱽ ᱛᱮᱫ ᱫᱚ ᱟᱹᱣᱨᱤ ᱛᱚᱞᱟ ᱦᱚᱪᱚᱣᱟᱞᱮᱭᱟ ᱾ ᱟᱫᱚ ᱦᱚᱭ ᱮᱱᱟ ᱛᱚᱞᱟ ᱞᱮᱠᱷᱟᱡ ᱜᱮ ᱵᱟᱱᱟᱨ ᱵᱟᱹᱫ ᱵᱟᱹᱭᱷᱟᱹᱲ ᱨᱮᱱᱟᱜ ᱛᱚᱞᱟ ᱠᱚᱢᱯᱞᱤᱴᱚᱜ ᱛᱟᱞᱮᱭᱟ ᱾
ᱦᱮᱸ ᱦᱮᱸ ᱾ ᱟᱨ ᱡᱚᱛ ᱥᱚᱢᱚᱭ ᱨᱮᱜᱮ ᱡᱟᱛᱮ ᱡᱮᱢᱚᱱ ᱵᱚᱱ ᱪᱮᱠᱟ ᱤᱫᱤ ᱟᱨ ᱵᱟᱝᱠᱷᱟᱱ ᱫᱚ ᱚᱱᱮ ᱠᱚ ᱢᱮᱱᱟ ᱥᱚᱢᱚᱭ ᱨᱮ ᱡᱩᱫᱤ ᱵᱟᱵᱚᱱ ᱪᱤᱠᱟ ᱤᱫᱤ ᱞᱮᱠᱷᱟᱱ ᱚᱱᱮ ᱠᱚ ᱢᱮᱱᱟ ᱵᱟᱝ ᱛᱟᱭᱚᱢ ᱛᱮ ᱥᱚᱢᱚᱭ ᱦᱚᱸ ᱵᱟᱵᱚᱱ ᱢᱮᱠᱟᱯ ᱫᱟᱲᱮᱭᱟᱜᱼᱟ ᱛᱚ ᱥᱚᱢᱚᱭ ᱨᱮᱭᱟᱜ ᱠᱟᱹᱢᱤ ᱠᱟᱱᱟ ᱾ ᱱᱚᱣᱟ ᱦᱳᱲᱳ ᱨᱚᱦᱚᱭ ᱢᱤᱫᱴᱮᱱ ᱥᱤᱡᱮᱱ ᱥᱚᱢᱚᱭ ᱨᱮᱜᱮ ᱪᱤᱠᱟᱭ ᱡᱟᱹᱨᱩᱲᱟ ᱾
ᱦᱮᱸ ᱦᱳᱲᱳ ᱨᱚᱦᱚᱭ ᱥᱤᱡᱮᱱ ᱠᱟᱱ ᱜᱮᱭᱟ ᱡᱩᱫᱤ ᱥᱚᱢᱚᱭ ᱨᱮ ᱵᱟᱢ ᱛᱚᱞᱟᱭᱟ ᱧᱮᱞᱢᱮ ᱚᱱᱮ ᱚᱱᱠᱟ ᱥᱤ ᱜᱮ ᱢᱟᱱᱮ ᱦᱤᱡᱩᱜ
ᱦᱮᱸ ᱦᱮᱸ ᱚᱱᱠᱟ ᱠᱟᱱ ᱜᱮᱭᱟ ᱟᱨ ᱡᱮᱞᱮᱠ ᱠᱟ ᱵᱮᱱ ᱧᱮᱞ ᱠᱮᱜᱼᱟ ᱱᱮᱛᱟᱨ ᱢᱟ ᱛᱚ ᱞᱟᱦᱟ ᱞᱮᱠᱟ ᱢᱟ ᱛᱚ ᱵᱟᱭ ᱫᱟᱜᱮᱜ ᱠᱟᱱ ᱜᱮᱭᱟ ᱾
ᱦᱩᱸ ᱾
ᱛᱚ ᱵᱩᱡᱷᱟᱹᱣ ᱜᱤ ᱵᱟᱵᱚᱱ ᱧᱟᱢ ᱫᱟᱲᱮᱭᱟᱜ ᱠᱟᱱᱟ ᱡᱮ ᱛᱤᱱ ᱥᱚᱢᱚᱭ ᱫᱟᱜ ᱮᱫᱟ ᱥᱮ ᱛᱤᱱ ᱥᱚᱢᱚᱭ ᱵᱟᱭ ᱫᱟᱜ ᱟᱵᱚᱱ ᱠᱟᱱᱟ ᱾
ᱛᱚ ᱟᱹᱰᱤ ᱢᱩᱥᱠᱤᱞ ᱱᱚᱣᱟ ᱠᱚ ᱵᱤᱥᱚᱭ ᱛᱮ ᱵᱩᱡᱷᱟᱹᱣ ᱨᱮᱭᱟᱜ ᱛᱚ ᱡᱟᱭᱦᱳᱠ ᱡᱩᱫᱤ ᱞᱟᱦᱟ ᱞᱟᱦᱟ ᱡᱩᱫᱤ ᱡᱟᱦᱟᱱᱟᱜ ᱜᱮᱵᱚᱱ ᱪᱮᱠᱟ ᱫᱚᱦᱚ ᱫᱟᱲᱮ ᱠᱟᱜᱼᱟ, ᱛᱚᱵᱮ ᱡᱚᱠᱷᱚᱱᱮ ᱫᱟᱜ ᱟᱵᱚᱱᱟ ᱛᱚᱠᱷᱚᱱ ᱜᱮ ᱢᱟᱱᱮ ᱵᱚᱱ ᱟᱨᱟᱢ ᱥᱮᱵᱚᱱ ᱨᱚᱦᱚᱭ ᱫᱟᱲᱮᱭᱟᱜ ᱠᱟᱱᱟ᱾
ᱯᱟᱞᱮ ᱟᱵᱚ ᱱᱤᱡᱮᱨᱟᱜ ᱦᱮᱸ ᱥᱮ ᱵᱟᱝ?
ᱦᱮᱸ ᱦᱮᱸ᱾ ᱟᱪᱪᱷᱟ ᱛᱟᱦᱚᱞᱮ ᱜᱚᱢᱠᱮ ᱟᱨ ᱢᱟ ᱮᱢᱟᱱ ᱛᱮ ᱠᱚ ᱪᱮᱫ ᱠᱚᱪᱚᱝ ᱞᱟᱹᱭ ᱤᱫᱤ ᱛᱟᱞᱟᱝ ᱵᱮᱱ᱾
ᱚ ᱟᱪᱪᱷᱟ ᱟᱹᱞᱤᱧ ᱫᱚ ᱱᱚᱣᱟᱨᱮ ᱮᱸᱜ ᱦᱮᱡᱠᱟᱛᱮᱫ ᱠᱚᱢ ᱥᱮ ᱠᱚᱢ ᱦᱩᱭ ᱱᱟᱞᱤᱧ, ᱯᱩᱱ ᱢᱚᱬᱮ ᱫᱤᱱ ᱜᱟᱱ ᱵᱟᱝ ᱠᱤᱪᱷᱩ ᱞᱤᱧ ᱵᱟᱲᱟᱭᱟ ᱚᱱᱟᱛᱮ ᱪᱮᱫ ᱜᱟᱞᱢᱟᱨᱟᱣ ᱟᱹᱞᱤᱧ ᱦᱚᱸ ᱵᱟᱞᱤᱧ ᱵᱩᱡ ᱫᱟᱲᱮᱭᱟᱜ ᱠᱟᱱᱟ᱾ ᱛᱚᱵᱮ
ᱦᱮᱸ, ᱱᱚᱛᱮ ᱟᱸᱡᱚᱢ ᱵᱮᱱ ᱜᱚᱢᱠᱮ᱾
ᱦᱮᱸ,
ᱟᱸᱡᱚᱢ ᱦᱮᱸ ᱟᱸᱡᱚᱢᱮᱫ ᱠᱟᱱ ᱜᱮᱭᱟ ᱵᱮᱱ?
ᱦᱮᱸ ᱟᱸᱡᱚᱢᱚᱜ
ᱦᱮᱸ, ᱮᱠᱪᱩᱭᱮᱞᱤ ᱯᱟᱨᱥᱳᱱᱟᱞᱤ ᱠᱟᱛᱷᱟ ᱫᱚ ᱯᱟᱨᱥᱳᱱᱟᱞᱤ ᱜᱮᱞᱟᱝ ᱢᱮᱱ ᱞᱮᱠᱷᱟᱡ ᱡᱩᱛᱩᱜᱼᱟ, ᱟᱫᱚ ᱱᱚᱸᱰᱮ ᱫᱚ ᱪᱮᱫ ᱪᱚᱝ ᱤᱱᱯᱚᱨᱴᱮᱱᱴ ᱢᱤᱫᱴᱮᱱ ᱫᱟᱢᱟᱱᱟᱜ ᱠᱟᱛᱷᱟ ᱞᱟᱝ ᱫᱚᱦᱚᱭᱟ᱾
ᱟᱨ ᱚᱱᱟ ᱪᱮᱛᱟᱱ ᱨᱮᱜᱮ ᱞᱟᱝ ᱰᱤᱥᱠᱟᱥᱟ᱾
ᱦᱮᱸ, ᱦᱮᱸ ᱚᱱᱠᱟ ᱜᱮ ᱢᱤᱫᱴᱤᱡ ᱤᱧ ᱨᱮᱱ ᱜᱟᱛᱮ ᱜᱤᱫᱽᱨᱟᱹ ᱦᱚᱸ ᱚᱱᱠᱟ ᱫᱚᱭ ᱞᱟᱹᱭ ᱫᱚᱭ ᱞᱟᱹᱭᱟᱹᱧ ᱠᱟᱱ ᱜᱮᱭᱟ᱾ ᱟᱫᱚ ᱢᱤᱜ ᱫᱷᱟᱣ ᱦᱳᱭ ᱚᱱᱠᱟ ᱜᱚᱞᱯᱦᱚ ᱵᱟᱲᱟ ᱚᱱᱟ ᱱᱚᱜᱼᱱᱟ ᱢᱟᱱᱮ ᱡᱟᱦᱟᱸᱠᱚ ᱮᱢ ᱟᱠᱟᱫ ᱵᱩᱱ ᱢᱚᱬᱮ ᱜᱚᱴᱮᱡ ᱯᱩᱨᱟᱹᱣ ᱞᱟᱹᱜᱤᱫ, ᱛᱚ ᱚᱱᱟ ᱵᱟᱨᱮᱛᱮ ᱚᱱᱠᱟ ᱜᱚᱞᱯᱚ, ᱟᱫᱚ ᱤᱧ ᱫᱚ ᱯᱟᱨᱥᱚᱱᱟᱞ ᱵᱷᱟᱵᱮ ᱦᱟᱱᱤᱥᱤᱜ ᱤᱧ ᱨᱚᱲ ᱜᱟᱞᱢᱟᱨᱟᱣ ᱤᱫᱤᱭᱮᱫ ᱛᱟᱦᱮᱸᱫ᱾ ᱟᱫᱚ ᱟᱫᱚ ᱩᱱᱤ ᱫᱚ ᱠᱤᱪᱷᱩ ᱡᱟᱹᱱᱤᱡ ᱮ ᱥᱤᱱᱤᱭᱟᱨ ᱜᱮᱭᱟ, ᱟᱫᱚ ᱚᱱᱟᱛᱮ ᱢᱮᱱᱫᱟ ᱵᱚᱭᱦᱟ ᱱᱚᱣᱟ ᱠᱚᱫᱚ ᱱᱚᱝᱠᱟ ᱛᱚ ᱱᱚᱰᱮ ᱫᱚ ᱵᱟᱝ ᱦᱩᱭᱩᱜᱼᱟ, ᱟᱢ ᱡᱩᱫᱤ ᱚᱱᱠᱟ ᱠᱤᱪᱷᱩ ᱤᱧ ᱚᱱᱠᱟ ᱵᱟᱲᱟᱭ ᱥᱟᱱᱟᱭᱮᱫ ᱢᱮ ᱠᱷᱟᱱ ᱟᱞᱟᱝ ᱫᱚ ᱮᱴᱟᱜ ᱯᱞᱟᱴᱯᱷᱨᱚᱢ ᱨᱮ ᱪᱟᱞᱟᱣ ᱠᱟᱛᱮᱫ ᱞᱟᱝ ᱱᱚᱣᱟ ᱱᱤᱭᱮ ᱫᱚᱞᱟᱝ ᱜᱚᱞᱯᱚ ᱫᱟᱲᱮᱭᱟᱜᱼᱟ, ᱦᱮᱸ ᱥᱮ ᱵᱟᱝ
ᱛᱚ ᱱᱚᱸᱰᱮ ᱫᱚ ᱜᱟᱯᱟᱞᱢᱟᱨᱟᱣ ᱫᱚ ᱵᱟᱭ ᱜᱟᱱᱚᱜ ᱠᱟᱱ ᱜᱮᱭᱟ᱾ ᱟᱨ ᱵᱮᱠᱟᱨ ᱥᱚᱢᱚᱭ ᱦᱚᱸ ᱞᱚᱥᱚᱜ ᱜᱮᱭᱟ ᱛᱚ, ᱟᱨ ᱚᱱᱮ ᱠᱚ ᱢᱮᱱᱟ ᱫᱟᱢᱟᱱᱟᱜ ᱪᱮᱫ ᱠᱚ ᱠᱟᱛᱷᱟ ᱦᱳᱭᱛᱳ ᱟᱞᱟᱝ ᱛᱟᱞᱟᱨᱮ ᱛᱟᱦᱮᱱᱟ᱾ ᱚᱱᱟ ᱦᱚᱭᱛᱳ ᱢᱮᱱ ᱞᱟᱹᱜᱤᱫ ᱛᱮ ᱢᱟᱱᱮ ᱥᱚᱢᱚᱭ ᱥᱮ ᱚᱠᱛᱮ ᱠᱚᱦᱚᱸ ᱵᱟᱞᱟᱝ ᱧᱟᱢ ᱜᱮᱭᱟ? ᱛᱚ ᱱᱚᱣᱟ ᱠᱚ ᱠᱟᱛᱷᱟ ᱱᱚᱣᱟ ᱯᱞᱟᱴᱯᱷᱨᱚᱢ ᱨᱮ ᱵᱟᱝ ᱢᱮᱱ ᱠᱟᱛᱮᱜ ᱛᱚ ᱚᱱᱟ ᱫᱚ ᱡᱟᱹᱨᱩᱲ ᱠᱷᱟᱡ ᱢᱟᱱᱮ ᱮᱴᱟᱜ ᱫᱷᱟᱨᱟ ᱛᱮᱜᱮ ᱦᱟᱸᱜ ᱞᱟᱝ ᱜᱟᱯᱟᱞᱢᱟᱨᱟᱣ ᱤᱫᱤᱭᱮᱫ ᱜᱮᱭᱟ᱾ ᱛᱚᱵᱮ ᱜᱚᱝᱠᱮ ᱛᱚ ᱴᱷᱤᱠ ᱜᱮᱭᱟ ᱛᱚ ᱢᱤᱫᱴᱮᱱ ᱴᱚᱯᱤᱠ ᱞᱟᱝ ᱫᱚᱦᱚᱭᱫᱟ ᱟᱨ ᱚᱱᱟ ᱴᱚᱯᱤᱠ ᱪᱮᱛᱟᱱ ᱪᱮᱛᱟᱱ ᱨᱮᱜᱮ ᱦᱟᱸᱜ ᱚᱱᱮ ᱟᱞᱟᱝ ᱫᱚᱞᱟᱝ ᱜᱟᱯᱟᱞᱢᱟᱨᱟᱣᱟ᱾
ᱛᱚᱵᱮ ᱟᱵᱮᱱ ᱫᱚ ᱵᱮᱝᱜᱚᱞ ᱠᱷᱚᱡ ᱠᱟᱱᱟ ᱵᱮᱱ ᱥᱮ?
ᱦᱮᱸ ᱦᱮᱸ ᱟᱨ ᱟᱵᱮᱱ?
ᱦᱮᱸ ᱟᱹᱞᱤᱧ ᱫᱚ ᱵᱚᱨᱫᱷᱚᱢᱟᱱ ᱟᱥᱟᱢ ᱠᱷᱚᱡ ᱞᱤᱧ ᱢᱮᱱᱫᱟ᱾
ᱚ, ᱛᱟᱦᱚᱞᱮ ᱱᱚᱣᱟ ᱮᱰ ᱨᱮ ᱟᱵᱮᱱ ᱦᱮᱡ ᱠᱟᱛᱮᱜ ᱛᱤᱱᱟᱹᱜ ᱫᱤᱱ ᱞᱮᱠᱟ ᱵᱮᱱ ᱦᱩᱭᱱᱟ?
ᱱᱚᱣᱟ ᱱᱤᱛᱚᱜ ᱫᱚ ᱵᱟᱹᱞᱤᱧ ᱞᱟᱹᱭ ᱦᱟᱛᱟᱲ ᱫᱟ ᱦᱟᱸᱜ ᱟᱫᱚᱼᱼ ᱞᱟᱹᱭ ᱵᱤᱱᱟᱞᱤᱧ ᱦᱟᱸᱜ ᱟᱸ ᱫᱮ ᱫᱮᱡᱚ ᱥᱟᱵ ᱵᱮᱱ
ᱦᱮᱸ ᱦᱮᱸ
ᱛᱚᱵᱮ ᱦᱮᱸᱻ ᱟᱪᱪᱷᱟ ᱜᱚᱝᱠᱮ ᱟᱸᱡᱚᱢ ᱵᱮᱱ
ᱦᱮᱸ
ᱟᱹᱞᱤᱧ ᱟᱵᱮᱱ ᱴᱷᱮᱱ ᱢᱤᱫᱴᱮᱱ ᱠᱩᱠᱞᱤ ᱦᱤᱥᱟᱹᱵ ᱞᱮᱠᱟᱛᱮ ᱢᱤᱫᱴᱮᱱ ᱟᱻ ᱠᱩᱠᱞᱤ ᱮᱱᱛᱮᱫ ᱫᱚᱦᱚ ᱥᱟᱱᱟᱭᱮᱫ ᱞᱤᱧᱟᱹᱼᱼ ᱟᱫᱚ ᱚᱱᱟ ᱠᱩᱠᱞᱤ ᱟᱵᱮᱱ ᱟᱵᱮᱱ ᱴᱷᱮᱱ ᱞᱤᱧ ᱫᱚᱦᱚᱭᱟ।
ᱦᱮᱸ।
ᱛᱚ ᱪᱮᱫ ᱞᱮᱠᱟ ᱵᱮᱱ ᱢᱮᱱᱫᱟ?
ᱦᱮᱸ ᱢᱟ ᱞᱟᱹᱭ ᱢᱮ।
ᱠᱩᱠᱞᱤ ᱫᱚ ᱠᱟᱱᱟ ᱱᱤᱭᱟᱹᱜᱮ ᱟᱨ ᱻ ᱟᱪᱪᱷᱟ ᱟᱯᱮ ᱚᱱᱟᱻ ᱵᱮᱝᱜᱚᱞ ᱥᱮᱫ ᱢᱟᱱᱮ ᱛᱤᱨᱤᱥ ᱡᱩᱱᱼᱼ ᱥᱮ ᱦᱩᱞ ᱢᱟᱦᱟ ᱫᱚ ᱪᱮᱫ ᱞᱮᱠᱟ ᱠᱚ ᱢᱟᱱᱟᱣ ᱵᱟᱲᱟᱭ ᱜᱮᱭᱟ ᱟᱨ ᱢᱟᱱᱟᱣ ᱞᱮᱠᱷᱟᱱ ᱠᱚ ᱪᱮᱫ ᱞᱮᱠᱟ ᱠᱚ ᱵᱩᱡᱷᱟᱹᱣ ᱵᱟᱲᱟᱜᱼᱟ? ᱟᱨᱚ ᱪᱮᱫ ᱵᱤᱥᱚᱭ ᱛᱮᱠᱚ ᱢᱟᱱᱟᱣᱟ? ᱛᱷᱚᱲᱟ ᱠᱟᱹᱴᱤᱡ ᱛᱷᱚᱲᱟ ᱜᱟᱱ ᱵᱮᱱ ᱞᱟᱹᱭ ᱞᱮᱠᱷᱟᱱᱡ ᱡᱩᱛ ᱠᱚᱜᱼᱟ।
ᱟᱹᱰᱤ ᱵᱷᱟᱹᱞᱤ ᱠᱟᱛᱷᱟ ᱜᱮᱵᱮᱱ ᱞᱟᱹᱭ ᱠᱮᱫᱟ ᱢᱮᱱᱠᱷᱟᱱᱼᱼ ᱢᱟᱱᱟᱣ ᱜᱮᱭᱟ ᱞᱮ ᱟᱹᱰᱤ ᱡᱳᱨ ᱜᱮ ᱯᱚᱥᱱᱳ ᱠᱟᱫ ᱞᱤᱧᱟ ᱠᱤᱱᱛᱩ ᱟᱞᱤᱧ ᱵᱟᱝᱞᱤᱧ ᱮᱠᱥᱯᱮᱞᱮᱱ ᱫᱟᱲᱮᱭᱟ ᱵᱮᱱ ᱠᱟᱱᱟ ᱟᱹᱰᱤ ᱢᱚᱡ ᱜᱮᱵᱮᱱ ᱤᱭᱟᱹ ᱠᱳᱥᱪᱮᱱ ᱠᱟᱫ ᱞᱤᱧᱟᱹ ᱠᱤᱱᱛᱩ
ᱦᱮᱸ ᱴᱷᱤᱠ ᱜᱮᱭᱟ ᱡᱟᱦᱟᱱ ᱠᱟᱛᱷᱟ ᱵᱟᱝ ᱠᱟᱱᱟ ᱚᱱᱮ ᱠᱚ ᱢᱮᱱᱟ ᱚᱠᱟ ᱠᱚ ᱠᱟᱛᱷᱟ ᱦᱚᱭᱛᱚ ᱟᱵᱮᱱ ᱵᱮᱱ ᱵᱟᱰᱟᱭᱟ
ᱠᱳᱥᱪᱟᱱ ᱫᱚ ᱠᱤᱱᱛᱩ ᱟᱹᱰᱤ ᱵᱷᱟᱹᱞᱤ ᱜᱮᱵᱮᱱ ᱠᱳᱥᱪᱟᱱ ᱟᱠᱟᱫ ᱞᱤᱧᱟᱹ ᱛᱚᱵᱮ ᱟᱹᱞᱤᱧ ᱵᱟᱞᱤᱧ ᱮᱠᱥᱯᱞᱮᱱ ᱫᱟᱲᱮᱭᱟᱵᱮᱱ ᱠᱟᱱᱟ ᱚᱱᱟᱜᱮᱻ
ᱵᱟᱝ ᱪᱤᱠᱟᱣ ᱠᱟᱱᱟ ᱵᱟᱝ ᱪᱤᱠᱟᱣ ᱠᱟᱱᱟ ᱡᱟᱦᱟᱱ ᱠᱳᱭ ᱟᱯᱥᱳᱚᱥ ᱵᱟᱹᱱᱩᱜᱼᱟ ᱚᱱᱟ ᱜᱮᱠᱚ ᱢᱮᱱ ᱠᱟᱫᱟ ᱚᱠᱟ ᱠᱚ ᱠᱟᱛᱷᱟ ᱦᱚᱭᱛᱚ ᱟᱵᱮᱱ ᱵᱮᱱ ᱵᱟᱰᱟᱭᱟ ᱛᱚ ᱟᱵᱮᱱ ᱟᱹᱞᱤᱧ ᱵᱮᱱ ᱥᱮᱸᱲᱟᱣ ᱞᱮᱭᱟ ᱥᱮᱸᱲᱟ ᱞᱤᱧᱟ ᱟᱨ ᱥᱟᱯᱳᱥ ᱢᱤᱫ ᱵᱟᱨ ᱠᱟᱛᱷᱟ ᱦᱚᱭᱛᱚ ᱪᱮᱫᱼᱼ ᱟᱹᱞᱤᱧ ᱞᱤᱧ ᱵᱟᱰᱟᱭ ᱠᱷᱟᱱ ᱟᱵᱮᱱ ᱞᱤᱧ ᱥᱮᱸᱲᱟ ᱟᱵᱮᱱᱟ ᱛᱚᱵᱮ ᱱᱚᱱᱼᱼ ᱚᱠᱟ ᱠᱚᱛᱮ ᱜᱮ ᱵᱟᱰᱟᱭ ᱫᱚ ᱛᱚ ᱦᱩᱭᱩᱜᱼᱟ ᱟᱨ ᱱᱚᱣᱟ ᱠᱤᱱ ᱢᱤᱫᱴᱮᱱ ᱯᱨᱚᱥᱮᱥ ᱡᱮ ᱟᱵᱚ ᱥᱟᱱᱛᱟᱲ ᱡᱟᱹᱛ ᱛᱤᱱᱟᱹᱜ ᱦᱚᱲ ᱦᱚᱯᱚᱱ ᱢᱮᱱᱟᱜ ᱠᱚᱣᱟ ᱢᱟᱱᱮ ᱱᱚᱣᱟ ᱯᱨᱚᱥᱮᱥ ᱛᱮᱦᱚᱸ ᱟᱭᱢᱟ ᱦᱚᱲ ᱜᱮ ᱠᱚ ᱵᱟᱰᱟᱭ ᱫᱟᱲᱮᱭᱟᱜ ᱠᱟᱱ ᱜᱮᱭᱟ ᱟᱨ ᱯᱨᱚᱥᱮᱥ ᱫᱚ ᱮᱠᱪᱩᱞᱤ ᱱᱚᱝᱠᱟ ᱜᱮ ᱪᱟᱞᱟᱜ ᱠᱟᱱᱟ ᱱᱚᱣᱟ ᱫᱚ ᱥᱟᱨᱠᱮᱞ ᱦᱤᱥᱟᱹᱵ ᱛᱮ ᱠᱟᱹᱢᱤ ᱠᱟᱱᱟ।
ᱦᱩᱸ
ᱛᱚᱵᱮ ᱟᱸᱡᱚᱢ ᱵᱮᱱ ᱛᱷᱚᱲᱟ ᱜᱟᱱ ᱟᱹᱞᱤᱧ ᱦᱚᱸ ᱱᱚᱣᱟ ᱵᱤᱥᱚᱭ ᱛᱮᱞᱤᱧ ᱞᱟᱹᱭ ᱥᱚᱫᱚᱨᱟ। ᱛᱚᱵᱮ ᱦᱮᱸ ᱟᱞᱮᱥᱮᱫ ᱮ ᱛᱤᱨᱤᱥ ᱡᱩᱱ ᱥᱮ ᱦᱩᱞ ᱢᱟᱦᱟ ᱫᱚ ᱟᱹᱰᱤ ᱱᱟᱯᱟᱭ ᱜᱮᱠᱚ ᱢᱟᱱᱟᱣᱫᱟ। ᱟᱨ ᱥᱮᱫᱟᱭ ᱠᱷᱚᱡ ᱜᱮ ᱢᱟᱱᱮ ᱱᱟᱯᱟᱭ ᱜᱮ ᱠᱚ ᱢᱟᱱᱟᱣ ᱟᱹᱜᱩᱭᱮᱫ ᱠᱟᱱ ᱛᱟᱦᱮᱱᱟ ᱛᱤᱱ ᱠᱷᱚᱡᱼᱼ ᱢᱟᱱᱮ ᱦᱩᱞ ᱦᱩᱭ ᱞᱮᱱ ᱩᱱ ᱠᱷᱚᱡ ᱜᱮ ᱵᱚᱪᱷᱚᱨ ᱵᱚᱪᱷᱚᱨ ᱢᱟᱱᱮ ᱛᱤᱨᱤᱥᱼᱼ ᱢᱟᱱᱮ ᱡᱩᱱ ᱪᱟᱸᱫᱳ ᱨᱮ ᱛᱤᱨᱤᱥ ᱛᱟᱹᱨᱤᱠᱷ ᱦᱤᱞᱳᱜ ᱢᱟᱱᱮ ᱦᱩᱞ ᱢᱟᱦᱟ ᱦᱩᱭ ᱞᱮᱱᱟ ᱛᱚᱵᱮ ᱯᱨᱚᱛᱮ ᱡᱩᱱ ᱪᱟᱸᱫᱳ ᱨᱮᱼᱼ ᱛᱤᱨᱤᱥ ᱛᱟᱹᱨᱤᱠᱷ ᱦᱤᱞᱳᱜ ᱫᱚ ᱦᱩᱞ ᱢᱟᱦᱟ ᱠᱚ ᱢᱟᱱᱟᱣ ᱟᱹᱜᱩᱭᱮᱫ ᱠᱟᱱᱟ ᱵᱚᱪᱷᱚᱨ ᱵᱚᱪᱷᱚᱨ ᱥᱮ ᱛᱮᱦᱤᱧ ᱫᱷᱟᱹᱨᱤᱜ ᱛᱮ ᱟᱨ ᱵᱷᱚᱵᱤᱼᱼ ᱥᱚᱛ ᱨᱮ ᱦᱚᱸ ᱠᱚ ᱢᱟᱱᱟᱣ ᱤᱫᱤ ᱜᱮᱭᱟ ᱟᱨ ᱟᱥᱚᱜ ᱠᱟᱱᱟ ᱞᱤᱧ ᱢᱟᱱᱮ ᱡᱷᱚᱛᱚ ᱟᱵᱚ ᱦᱚᱲ ᱦᱚᱯᱚᱱᱼᱼ ᱠᱷᱚᱱ ᱛᱤᱱᱟᱹᱜ ᱢᱮᱱᱟᱜ ᱵᱚᱱᱟ ᱛᱚ ᱡᱷᱚᱛᱚ ᱦᱚᱲ ᱜᱮ ᱵᱚᱱ ᱢᱟᱱᱟᱣ ᱤᱫᱤ ᱜᱮᱭᱟ।
ᱦᱮᱸ।
ᱟᱨ ᱻ ᱾ ᱱᱚᱣᱟ ᱦᱩᱞ ᱢᱟᱦᱟ ᱫᱚ ᱩᱱᱠᱤᱱ ᱵᱟᱨ ᱦᱚᱲ ᱟᱹᱰᱤ ᱢᱚᱦᱟᱱ ᱵᱮᱠᱛᱤ ᱭᱟᱜ ᱜᱮᱵᱚᱱ ᱢᱟᱱᱟᱣ ᱮᱫ ᱠᱟᱱ ᱜᱮᱭᱟ ᱦᱟᱸᱜ ᱾ ᱡᱟᱦᱟᱸ ᱫᱚ ᱦᱩᱭᱩᱜ ᱠᱟᱱᱟ ᱟᱵᱚ ᱨᱮᱱ ᱵᱟᱵᱟ ᱥᱤᱫᱩ ᱢᱩᱨᱢᱩ ᱟᱨ ᱵᱟᱵᱟ ᱠᱟᱹᱱᱩ ᱢᱩᱨᱢᱩ ᱛᱟᱹᱠᱤᱱ ᱟᱨ ᱥᱟᱶ ᱛᱮ ᱮᱢᱟᱱ ᱛᱮ ᱭᱟᱜ ᱠᱚ ᱢᱮᱱᱟᱜ ᱠᱚᱣᱟ ᱯᱷᱩᱞᱳ ᱡᱷᱟᱱᱚ ᱾ ᱟᱨ ᱪᱟᱸᱫᱽ ᱵᱷᱳᱭ ᱨᱳᱵ ᱾
ᱦᱮᱸ ᱾
ᱥᱟᱶᱛᱮ ᱚᱠᱚᱭ ᱠᱚ ᱪᱚᱝ ᱟᱭᱢᱟ ᱜᱮ ᱚᱱᱠᱟ ᱜᱮ ᱠᱚ ᱢᱚᱦᱟᱱ ᱦᱚᱲ ᱠᱚ ᱛᱟᱦᱮᱸ ᱠᱟᱱ ᱛᱟᱵᱳ ᱱᱟ ᱾ ᱛᱚ ᱻ ᱡᱮ ᱦᱳᱠ ᱩᱱᱠᱩ ᱢᱤᱫ ᱞᱟᱦᱟ ᱛᱮ ᱢᱤᱫ ᱫᱤᱱ ᱟᱻ ᱾ ᱟᱵᱚᱣᱟᱜ ᱢᱚᱡᱽ ᱦᱩᱭᱩᱜ ᱞᱟᱹᱜᱤᱫ ᱛᱮ ᱥᱮ ᱟᱵᱚ ᱣᱟᱜ ᱡᱟᱭᱜᱟ ᱡᱩᱢᱤᱫ ᱞᱟᱹᱜᱤᱫ ᱛᱮ ᱩᱱᱠᱩ ᱩᱱᱰᱮᱨ ᱥᱟᱶ ᱛᱮ ᱠᱚ ᱛᱟᱯᱟᱢ ᱵᱟᱲᱟ ᱞᱮᱱᱟ ᱾
ᱦᱩᱸ ᱾
ᱛᱚ ᱡᱟᱭ ᱦᱳᱠ ᱩᱱᱠᱩ ᱡᱩᱫᱤ ᱤᱝᱨᱮᱡᱽ ᱥᱟᱶ ᱛᱮ ᱠᱚ ᱛᱟᱲᱟᱵ ᱛᱟᱯᱟᱢ ᱵᱟᱲᱟ ᱠᱟᱱ ᱠᱷᱟᱡ ᱛᱚ ᱵᱮ ᱟᱵᱚ ᱛᱚᱵᱮ ᱥᱮᱱ ᱟᱵᱚ ᱦᱮᱸ ᱟᱵᱚ ᱛᱤᱱ ᱨᱮ ᱥᱟᱭᱛᱚ ᱢᱚᱡᱽ ᱥᱩᱞᱩᱠ ᱱᱟᱯᱟᱭ ᱨᱮ ᱢᱮᱱᱟᱜ ᱵᱚᱱᱟ ᱥᱮ ᱟᱵᱚ ᱣᱟᱜ ᱡᱟᱭᱜᱟ ᱡᱩᱢᱤᱫ ᱦᱚᱠ ᱾ ᱦᱚᱭ ᱛᱳ ᱯᱟᱨ ᱵᱚᱱ ᱧᱟᱢ ᱠᱟᱫᱟ ᱾ ᱟᱨ ᱛᱚ ᱡᱟᱭ ᱦᱳᱠ ᱡᱮ ᱦᱮᱛᱩ ᱦᱟᱱ ᱠᱤᱱ ᱟᱵᱚ ᱠᱚ ᱞᱟᱹᱜᱤᱫ ᱾ ᱛᱮᱠᱤᱱ ᱞᱟ. ᱲᱦᱟ. ᱭ ᱵᱟᱲᱟ ᱞᱮᱱᱟ ᱾ ᱤᱝᱜᱽᱨᱮᱡ ᱥᱟᱶᱛᱮ ᱛᱚ ᱫᱩᱨ ᱵᱷᱟᱭᱜᱚ ᱵᱚᱥᱚ ᱛᱚ ᱾ ᱦᱚᱭ ᱛᱚ ᱵᱚᱸᱜᱟ ᱛᱟᱞᱟᱭ ᱱᱟᱠᱤᱱ ᱾
ᱦᱮᱸ
ᱛᱚ ᱡᱟᱭ ᱦᱳᱠ ᱟᱹᱰᱤ ᱫᱩᱠ ᱨᱮᱭᱟᱜ ᱠᱟᱛᱷᱟ ᱠᱟᱱ ᱜᱮᱭᱟ ᱱᱚᱣᱟ ᱫᱚ ᱾ ᱦᱚᱭ ᱡᱟᱭ ᱦᱚᱠ ᱚᱱᱟ ᱦᱤᱥᱟᱹᱵ ᱛᱮ ᱜᱮᱼᱼᱼ ᱪᱮᱞᱮ ᱟᱵᱚ ᱡᱩᱱ ᱪᱟᱸᱫᱳ ᱛᱤᱨᱤᱥ ᱫᱤᱱ ᱥᱮ ᱛᱤᱨᱤᱥ ᱛᱟᱹᱨᱤᱠᱷ ᱦᱤᱞᱟᱹᱜ ᱫᱚᱼᱼᱼ ᱦᱩᱞ ᱢᱟᱦᱟ ᱦᱤᱥᱟᱹᱵ ᱛᱮ ᱵᱚᱱ ᱢᱟᱱᱟᱣ ᱮᱫ ᱠᱟᱱ ᱜᱮᱭᱟ ᱦᱟᱸᱜ᱾
ᱦᱩᱸ᱾
ᱟᱫᱚ ᱟᱨ ᱦᱩᱼᱼᱼ ᱩᱱ ᱦᱤᱞᱚᱜ ᱫᱚ ᱮᱠᱪᱩᱞᱤ ᱟᱵᱚ ᱣᱟᱜ ᱨᱟᱹᱥᱠᱟᱹ ᱫᱤᱱ ᱫᱚ ᱛᱚ ᱵᱟᱝ ᱠᱟᱱ ᱜᱮᱭᱟ ᱟᱨᱼᱼᱼ ᱥᱚᱠ ᱨᱮᱭᱟᱜ ᱫᱤᱱ ᱠᱟᱱ ᱛᱟᱵᱚᱱ ᱜᱮᱭᱟ ᱟᱨ ᱚᱠᱚᱭ ᱠᱚᱪᱚᱝ ᱠᱚᱼᱼᱼ ᱢᱟᱱᱮᱼᱼᱼ ᱦᱩᱫᱤᱥᱚᱜᱼᱟ ᱠᱚ ᱵᱟᱝ ᱫᱚ ᱠᱚ ᱚᱱᱠᱟ ᱜᱮ ᱠᱚ ᱵᱩᱡᱷᱟᱹᱣ ᱧᱟᱢ ᱡᱮ ᱤᱭᱟᱹ ᱠᱟᱱᱟᱼᱼᱼ ᱦᱩᱞ ᱢᱟᱦᱟ ᱦᱤᱞᱚᱜ ᱫᱚ ᱵᱚᱞᱮ ᱪᱮᱫ ᱠᱚ ᱢᱮᱱᱟ ᱤᱭᱟᱹᱼᱼᱼ ᱦᱩᱞ ᱩᱛᱥᱚᱵ ᱦᱩᱞ ᱩᱛᱥᱚᱵ ᱠᱚ ᱢᱮᱱᱼᱼᱼ ᱮᱠᱪᱩᱞᱤ ᱦᱩᱞ ᱩᱛᱥᱚᱵ ᱫᱚ ᱵᱟᱝ ᱠᱟᱱᱟ ᱚᱱᱟ ᱫᱚ ᱦᱩᱞᱼᱼᱼ ᱫᱤᱵᱚᱥ ᱵᱚᱱ ᱢᱮᱛᱟᱜ ᱠᱟᱱᱟ ᱥᱮ ᱦᱩᱞ ᱢᱟᱦᱟ?
ᱦᱩᱞ ᱢᱟᱦᱟ᱾
ᱦᱮᱸ ᱦᱩᱞ ᱢᱟ ᱩᱱ ᱦᱤᱞᱚᱜ ᱫᱚ ᱛᱤᱨᱤᱥ ᱡᱩᱱ ᱦᱤᱞᱟᱜ ᱫᱚ ᱮᱠᱪᱩᱞᱤ ᱟᱵᱚ ᱫᱚᱼᱼᱼ ᱫᱚ ᱦᱩᱞ ᱢᱟᱦᱟ ᱦᱤᱥᱟᱹᱵᱽ ᱞᱮᱠᱟ ᱛᱮᱜᱮ ᱵᱚᱱ ᱢᱟᱱᱟᱣᱟ᱾
ᱢᱟᱱᱮ ᱩᱛᱥᱟᱵᱽ ᱫᱚ ᱵᱟᱝ ᱞᱟᱹᱭ ᱜᱟᱱᱚᱜ ᱟ᱾
ᱦᱮᱸ ᱩᱛᱥᱟᱵ ᱫᱚ ᱵᱟᱝ ᱞᱟᱹᱭ ᱜᱟᱱᱚᱜᱼᱟ ᱩᱛᱥᱟᱵ ᱫᱚ ᱩᱛᱥᱟᱵ ᱦᱮᱸᱼᱼᱼ
ᱚᱱᱟ ᱢᱮᱱᱛᱮᱫᱚ ᱟᱵᱚ ᱫᱚ ᱵᱟᱵᱚᱱ ᱢᱟᱱᱟᱣᱟ ᱵᱟᱠᱷᱟᱱ ᱚᱱᱟ ᱫᱚ ᱟᱵᱚᱣᱟᱜ ᱫᱚ ᱮᱠᱪᱩᱞᱤ ᱢᱮᱱ ᱱᱟᱠᱚ ᱱᱩᱠᱩᱼᱼᱼ ᱟᱠᱚᱨᱮᱱ ᱤᱭᱟᱹ ᱢᱟᱱᱮ ᱩᱱᱩᱠᱤᱱ ᱠᱤᱱ ᱞᱟᱹᱲᱦᱟᱹᱭ ᱞᱮᱫᱟ ᱱᱚᱣᱟ ᱨᱮ ᱱᱩᱠᱩᱼᱼᱼ ᱠᱷᱩᱵ ᱠᱚᱢᱟᱱᱟᱣᱟ᱾
ᱦᱮᱸ᱾ ᱩᱛᱥᱚᱵ ᱦᱮᱸ ᱩᱛᱥᱚᱵ ᱫᱚ ᱵᱟᱵᱚᱱ ᱢᱮᱱᱟ ᱪᱮᱫᱟᱜ ᱥᱮ ᱩᱛᱥᱚᱵ ᱢᱤᱫᱴᱮᱱ ᱢᱟᱱᱮ ᱯᱷᱩᱨᱛᱤ ᱯᱷᱟᱨᱛᱟ ᱥᱟᱶᱛᱮ ᱢᱟᱱᱮ ᱡᱚᱲᱤᱛᱚ ᱜᱮᱭᱟ᱾ ᱟᱨ ᱩᱱ ᱦᱤᱞᱳᱜ ᱫᱤᱱ ᱫᱚ ᱮᱱᱛᱮᱫ ᱟᱵᱚᱣᱟᱜ ᱫᱚ ᱮᱱ ᱯᱷᱩᱨᱛᱤ ᱞᱮᱠᱟᱱᱟᱜ ᱫᱤᱱ ᱫᱚ ᱛᱚ ᱵᱟᱝ ᱠᱟᱱᱟ ᱛᱚ,
ᱦᱟᱸ᱾ ᱱᱚᱜᱼᱚᱭ ᱡᱮ ᱟᱞᱟᱝ ᱞᱟᱝ ᱜᱚᱞᱯᱷᱚ ᱠᱮᱫᱟ, ᱤᱧ ᱱᱚᱜᱼᱚᱭ ᱮᱛᱷᱟᱱ ᱫᱤᱱ ᱯᱚᱨᱮᱧ ᱯᱩᱨᱟᱹᱣ ᱠᱮᱫ ᱛᱤᱧᱟᱹ᱾ ᱵᱟᱠᱷᱟᱡᱱ ᱤᱧ ᱱᱩᱱᱟᱹᱜ ᱴᱟᱭᱤᱢ ᱚᱠᱚᱭ ᱥᱚᱝ ᱤᱧ ᱮᱥᱯᱮᱱᱰ ᱫᱟᱲᱮᱭᱟᱜ ᱠᱮᱭᱟ ᱥᱮ ᱵᱟᱝ ᱤᱧ ᱵᱟᱹᱧ ᱵᱩᱡ ᱫᱟᱲᱮᱭᱟᱜ ᱠᱟᱱᱟ, ᱠᱟᱨᱚᱱ ᱦᱳᱭᱛᱳ ᱟᱢ ᱱᱚᱜᱼᱚᱭ ᱟᱹᱛᱷᱟᱹᱱ ᱠᱤᱪᱷᱩᱢ ᱞᱟᱹᱭ ᱤᱫᱤ ᱵᱟᱲᱟ ᱠᱮᱫ ᱛᱟᱞᱟᱝᱟ ᱵᱚᱦᱩᱛ ᱛᱮᱦᱮᱢ ᱟᱢᱮᱢ ᱮᱥ ᱢᱟᱱᱮ ᱞᱟᱹᱭ ᱜᱮ ᱟᱫᱤᱧᱟ ᱮᱠᱮᱵᱟᱨᱮ ᱟᱹᱛᱷᱟᱹᱱ ᱥᱟᱹᱨᱤ ᱟᱨ ᱱᱚᱣᱟ ᱤᱧ ᱴᱟᱭᱤᱢ ᱚᱠᱚᱭ ᱥᱟᱜᱤᱧ ᱤᱫᱤ ᱫᱟᱲᱮᱭᱟᱜ ᱜᱮᱭᱟ ᱥᱮ ᱚᱱᱟ ᱫᱚ ᱪᱮᱫ ᱤᱧ ᱞᱟᱹᱭᱢᱟ ᱟᱹᱰᱤ ᱵᱷᱟᱹᱜᱞᱤ ᱢᱚᱸᱡ
ᱟᱪᱪᱷᱟ ᱴᱷᱤᱠ ᱜᱮᱭᱟ ᱥᱮᱠᱮᱱᱰ ᱟᱸ ᱵᱷᱤᱥ ᱥᱮᱠᱮᱱᱰ ᱵᱟᱨ ᱡᱚᱠᱷᱚᱱ ᱟᱵᱮᱱ ᱵᱮᱱ ᱯᱷᱳᱱᱟ ᱦᱟᱸᱜ, ᱛᱚᱵᱮ ᱚᱱᱟ ᱯᱷᱳᱱ ᱞᱮᱠᱷᱟᱡ ᱵᱮᱱ ᱚᱱᱟ ᱯᱷᱳᱱ ᱨᱮᱜᱮ ᱦᱟᱸᱜ ᱟᱞᱟᱝ ᱦᱚᱭᱛᱳ ᱢᱤᱫᱴᱮᱡ ᱫᱟᱢᱟᱱᱟᱜ ᱠᱟᱛᱷᱟ ᱪᱮᱫ ᱪᱚᱝ ᱟ ᱴᱚᱯᱤᱠ ᱞᱟᱝ ᱟᱹᱜᱩᱭᱟ ᱟᱨ ᱚᱱᱟ ᱪᱮᱛᱟᱱ ᱨᱮᱜᱮ ᱦᱟᱸᱜ ᱞᱟᱝ ᱨᱚᱯᱚᱲ ᱠᱮᱫ ᱜᱮ, ᱛᱚ ᱟᱹᱰᱤ ᱟᱭᱢᱟ ᱥᱚᱢᱚᱭ ᱦᱚᱸ ᱵᱟᱹᱱᱩᱜᱼᱟ ᱦᱟᱸᱜ ᱟᱫᱚ ᱥᱚᱢᱚᱭ ᱠᱚ ᱦᱩᱭ ᱯᱟᱨᱚᱢ ᱪᱟᱞᱟᱜ ᱠᱟᱱᱟ ᱦᱟᱸᱜ, ᱟᱫᱚ ᱢᱟ ᱛᱤᱱᱟᱹᱜ ᱜᱟᱱ ᱥᱚᱢᱚᱭ ᱢᱮᱱᱟᱜᱼᱟ ᱛᱚᱞᱟᱝ ᱨᱚᱯᱚᱲ ᱵᱟᱲᱟ ᱞᱮᱱᱜᱮ᱾
ᱟᱨ ᱳᱭ ᱱᱚᱜᱼᱚᱭ ᱥᱮᱴᱮᱨᱚᱜ ᱦᱤᱡᱩᱜ ᱠᱟᱱ ᱜᱮᱭᱟ ᱢᱮᱱᱠᱷᱟᱱ ᱵᱷᱟᱞᱮ ᱜᱮ ᱮᱱ ᱠᱟᱛᱷᱟ ᱠᱚᱫᱚ ᱵᱷᱟᱞᱮ ᱜᱮᱢ ᱞᱟᱹᱭ ᱠᱮᱫᱟ ᱠᱤᱱᱛᱩ ᱤᱧ ᱦᱚᱭᱛᱚ ᱩᱱᱟᱹᱜ ᱜᱚᱞᱯᱷᱚ ᱨᱮᱱᱟᱜ ᱡᱟᱭᱜᱟ ᱵᱟᱹᱧ ᱧᱟᱢᱟ, ᱟᱨ ᱠᱤᱱᱛᱩ ᱟᱢ ᱟᱹᱰᱤ ᱪᱮᱦᱮᱨᱟ ᱜᱚᱞᱯᱚ ᱠᱟᱛᱮᱫ ᱦᱚᱭᱛᱳ ᱤᱧᱟᱹᱜ ᱴᱟᱭᱤᱢ ᱥᱮ ᱟᱢᱟᱜ ᱴᱟᱭᱤᱢ ᱦᱚᱸ ᱟᱹᱰᱤ ᱪᱮᱨᱦᱟ ᱡᱟᱭᱜᱟ ᱨᱮᱢ ᱤᱫᱤᱭ ᱠᱷᱟᱫ ᱛᱟᱞᱟᱝᱼᱟ᱾ ᱡᱟᱛᱮ ᱦᱤᱛᱚᱜ ᱫᱚ ᱟᱫᱚ ᱥᱮᱴᱮᱨ ᱦᱚᱸ ᱥᱮᱴᱮᱨ ᱦᱮᱡ ᱱᱟ ᱤᱧ ᱦᱚᱭᱛᱳ ᱱᱤᱱᱟᱹᱜ ᱵᱟᱹᱧ ᱫᱟᱲᱮᱭᱟᱜ
ᱢᱟ ᱴᱷᱤᱠ ᱜᱮᱭᱟ ᱚᱱᱟ ᱮᱠᱪᱩᱭᱮᱞᱤ ᱚᱠᱚᱭ ᱦᱚᱲ ᱦᱚᱸ ᱮᱛᱚᱳᱜ ᱢᱟᱱᱮ ᱵᱟᱰᱟᱭ ᱠᱟᱛᱮ ᱢᱟ ᱵᱟᱵᱚᱱ ᱦᱮᱡ ᱠᱟᱱᱟ ᱦᱟᱹᱱᱤ ᱥᱮ ᱱᱩᱭ ᱴᱷᱮᱡ ᱠᱷᱚᱱ ᱵᱟᱰᱟᱭ ᱡᱚᱝᱟᱱᱟᱵᱚᱱ ᱟᱨ ᱟᱵᱚ ᱦᱚᱲ ᱦᱚᱯᱚᱱ ᱮᱠᱪᱩᱭᱮᱞᱤ ᱵᱟᱰᱟᱭ ᱡᱚᱝ ᱨᱮᱭᱟᱜ ᱞᱟᱹᱠᱛᱤ ᱢᱮᱱᱟᱜ ᱛᱟᱵᱚᱱᱟ ᱟᱨ ᱵᱟᱝᱠᱷᱟᱱ ᱫᱚ ᱢᱟᱱᱮ ᱵᱟᱝ ᱦᱩᱭᱩᱜᱼᱟ᱾ ᱟᱨ ᱚᱱᱮ ᱠᱚ ᱢᱮᱱᱟ
ᱛᱟᱯᱳᱥ ᱦᱩᱞ ᱢᱟᱦᱟ ᱦᱤᱞᱳᱜ ᱮᱠᱪᱩᱭᱮᱞᱤ ᱟᱭᱢᱟ ᱦᱚᱲᱜᱮ ᱦᱩᱞ ᱵᱤᱥᱚᱭᱛᱮ ᱢᱚᱡᱽᱛᱮ ᱵᱟᱠᱚ ᱵᱟᱰᱟᱭᱟ ᱦᱟᱸᱜ, ᱛᱚᱵᱮ ᱡᱟᱠ ᱡᱚᱢᱚᱠ ᱴᱚᱞᱟ ᱨᱮᱱ ᱜᱚᱜᱚᱼᱵᱟᱵᱟ ᱵᱚᱭᱦᱟ ᱢᱤᱥᱨᱟ ᱥᱟᱱᱟᱢ ᱠᱚ ᱜᱤ ᱡᱟᱛᱮ ᱡᱮᱢᱚᱱ ᱵᱚᱱ ᱫᱮᱞᱟᱣ ᱠᱚ
ᱦᱩᱸ ᱟᱨ ᱟᱭᱢᱮ, ᱱᱚᱣᱟ ᱯᱞᱟᱴᱯᱷᱚᱨᱚᱢ ᱡᱩᱫᱤ ᱱᱚᱝᱠᱟ ᱜᱮ ᱰᱮᱵᱷᱞᱚᱯ ᱤᱫᱤᱭᱟ ᱟᱵᱚ ᱟᱹᱛᱷᱟᱹᱱ ᱱᱚᱣᱟ ᱨᱮ ᱦᱮᱡ ᱠᱟᱛᱮ ᱟᱹᱛᱷᱟᱹᱱ ᱵᱚᱱ ᱜᱟᱞ ᱯᱷᱚ ᱫᱟᱨᱟᱭᱟ ᱟᱵᱚ᱾
ᱦᱮᱸ ᱦᱮᱸ᱾
ᱦᱮᱸ ᱛᱚ ᱦᱮᱸᱛᱚ ᱢᱟ ᱛᱟᱦᱚᱞᱮ ᱱᱚᱜᱼᱚᱭ ᱥᱚᱢᱚᱭ ᱦᱚᱸ ᱢᱟᱱᱮ ᱪᱟᱵᱟ ᱫᱚ ᱪᱟᱵᱟ ᱞᱮᱠᱟᱣ ᱠᱟᱱ ᱛᱟᱞᱟᱝ ᱜᱮᱭᱟ᱾ ᱛᱚᱵᱮ ᱱᱚᱶᱟ ᱯᱞᱟᱴᱯᱷᱨᱚᱢ ᱦᱮᱡ ᱠᱟᱛᱮᱜ ᱠᱤᱱᱛᱩ ᱟᱹᱰᱤ ᱵᱷᱟᱞᱮ ᱠᱟᱨᱚᱱ ᱱᱚᱣᱟ ᱡᱩᱫᱤ ᱵᱤᱥᱤ ᱯᱟᱥᱱᱟᱣ ᱞᱮᱱᱠᱷᱟᱡ ᱟᱵᱚᱣᱟᱜ ᱜᱮ ᱥᱩᱵᱤᱫᱟᱜᱼᱟ ᱠᱟᱨᱚᱱ ᱱᱚᱣᱟ ᱫᱚ ᱡᱚᱛᱚ ᱟᱹᱵᱩ ᱡᱟᱦᱟᱸ ᱛᱤᱱᱟᱹᱜ ᱥᱟᱱᱛᱟᱲ ᱢᱮᱱᱟᱜ ᱵᱚᱱᱟ ᱡᱷᱚ ᱛᱚ ᱵᱚᱱ ᱡᱚᱣᱮᱱ ᱫᱟᱲᱮᱭᱟᱜᱼᱟ ᱦᱮᱸ᱾
ᱦᱮᱸ ᱮᱠᱪᱩᱞᱤ ᱟᱹᱵᱩ ᱦᱮᱸ ᱟᱭ